ᱟᱸᱡᱚᱢ ᱧᱟᱢᱚᱜ ᱠᱟᱱᱟ?
ᱫᱤᱭᱮ ᱯᱚᱨ ᱵᱮᱥ ᱵᱟᱲᱟ ᱜᱮ ᱛᱚ?
ᱦᱮᱸ ᱵᱮᱥ ᱵᱟᱲᱟ ᱜᱮ᱾ ᱟᱯᱮ ᱠᱚᱜᱮ ᱚᱠᱟ ᱞᱮᱠᱟ‌?
ᱦᱩᱸ, ᱟᱞᱮ ᱦᱚᱸ ᱮᱠᱷᱚᱱ ᱫᱚ ᱵᱮᱥ ᱵᱟᱲᱟᱭ ᱜᱮᱭᱟ᱾
ᱟᱪᱪᱷᱟ᱾
ᱦᱳᱭ᱾
ᱟᱯᱮ ᱥᱮᱫᱟᱜ ᱨᱚᱲ ᱠᱚ ᱟᱹᱰᱤ ᱢᱚᱸᱡᱽ ᱜᱮ ᱟᱸᱡᱚᱢᱚᱜ ᱠᱟᱱᱟ ᱾
ᱟᱪᱪᱷᱟ, ᱟᱞᱮ ᱥᱮᱱᱟᱜ ᱨᱚᱲ ᱜᱮ ᱦᱳᱭᱛᱚ ᱱᱚᱝᱠᱟᱱᱟ ᱾
ᱦᱮᱸ, ᱴᱚᱴᱷᱟ ᱚᱱᱩᱡᱟᱭᱤ ᱨᱚᱲ ᱠᱚ ᱵᱷᱮᱜᱟᱨ ᱵᱷᱮᱜᱟᱨ ᱜᱮᱛᱟ ᱵᱚᱱᱟ ᱥᱮ ᱾
ᱦᱳᱭ᱾
ᱛᱚ ᱟᱫᱚ ᱨᱚᱲ ᱨᱮ ᱡᱩᱫᱟᱹ ᱡᱩᱫᱟᱹ ᱵᱟᱝ ᱜᱮᱢ ᱵᱩᱡᱷᱟᱹᱣ ᱮᱫᱟ?
ᱟᱯᱮ ᱥᱮᱱᱟᱜ ᱦᱚᱸ ᱠᱟᱹᱴᱤᱡ ᱡᱩᱫᱟᱹᱜ ᱜᱮ ᱵᱩᱡᱩᱜ ᱠᱟᱱᱟ ᱵᱩᱡ ᱫᱚ, ᱛᱟᱯᱚᱨ ᱩᱱᱟᱹᱜ ᱫᱚ ᱵᱟᱝ ᱥᱚᱢᱟᱱ ᱛᱟᱵᱚᱱᱟ, ᱚᱠᱟ ᱫᱤᱥᱚᱢ ᱚᱱᱠᱟ ᱞᱮᱠᱟ?
ᱦᱮᱸ ᱦᱮᱸ᱾
ᱦᱩᱸ ᱾
ᱟᱪᱪᱷᱟ, ᱱᱚᱜ-ᱚᱭ ᱡᱮ, ᱟᱹᱵᱤᱱ ᱟᱹᱞᱤᱧ ᱱᱚᱣᱟ ᱠᱚᱵᱚᱱ ᱨᱚᱲᱟ ᱱᱚᱣᱟ ᱥᱚᱢᱯᱚᱨᱠ ᱠᱤ ᱠᱤᱪᱷᱩ ᱟᱭᱰᱤᱭᱟ ᱢᱮᱱᱟᱜ-ᱟ? ᱡᱮ, ᱚᱠᱚᱭ ᱟᱵᱤᱱ ᱢᱮᱛᱟᱭ ᱦᱩᱭᱩᱜ-ᱟ? ᱚᱠᱚᱭ ᱟᱹᱵᱤᱱ ᱢᱮᱛᱟᱭ ᱦᱩᱭᱩᱜ-ᱟ? ᱚᱠᱚᱭ ᱪᱮᱫ ᱞᱮᱠᱟ? ᱟᱨ ᱱᱚᱣᱟ ᱟᱹᱵᱤᱱ ᱠᱟᱛᱷᱟ ᱴᱟᱜ
ᱟᱹᱞᱤᱧ ᱫᱚ ᱦᱟᱸᱜ ᱱᱚᱣᱟ ᱠᱚ ᱤᱫᱤ ᱠᱟᱛᱮᱫ ᱫᱚ ᱦᱟᱸᱜ ᱚᱱᱠᱟ ᱞᱮᱠᱟ ᱫᱚ ᱦᱟᱸᱜ ᱵᱟᱹᱞᱤᱧ ᱵᱟᱲᱟᱭᱟ, ᱛᱚ ᱟᱹᱵᱤᱱ ᱜᱮ ᱡᱩᱫᱤ ᱵᱤᱱ ᱞᱟᱹᱭ ᱠᱷᱟᱡ ᱫᱚ ᱵᱷᱟᱹᱜᱮ ᱠᱚᱜ-ᱟ ᱾
ᱦᱮᱸ, ᱡᱟᱦᱟᱸᱭ ᱟᱹᱵᱤᱱ ᱞᱟᱹᱭ ᱫᱚ ᱵᱟᱝ ᱥᱚᱴᱷᱤᱠᱟ᱾ ᱠᱟᱨᱚ ᱟᱹᱵᱤᱱ ᱫᱚ ᱚᱱᱠᱟᱱ ᱡᱟᱭᱜᱟ ᱨᱮᱠᱚ ᱢᱮᱛᱟ ᱠᱚᱣᱟ ᱡᱟᱦᱟᱸᱭ ᱦᱳᱭᱛᱚ ᱵᱟᱦᱚᱧᱟᱨ ᱢᱟᱱᱮ ᱦᱚᱭᱛᱳ ᱡᱟᱦᱟᱸ ᱨᱮᱢ ᱱᱟᱭᱦᱟᱹᱨ ᱠᱮᱫᱟ ᱵᱟ ᱡᱟᱦᱟᱸᱨᱮ ᱡᱟᱶᱟᱭ ᱤᱱᱟᱹᱧ ᱚᱱᱠᱟᱱ ᱡᱟᱭᱜᱟ ᱨᱮ ᱠᱚ ᱢᱮᱛᱟ ᱠᱚᱣᱟᱜ ᱩᱱᱠᱩ ᱚᱲᱟᱜ ᱦᱚᱲ ᱟᱹᱵᱤᱱ ᱟᱹᱞᱤᱧ ᱩᱱᱠᱩ ᱫᱚ ᱢᱤᱫᱴᱟᱝ ᱥᱟᱹᱜᱟᱹᱭᱟᱱ ᱦᱚᱲ, ᱩᱱᱠᱩ ᱫᱚ ᱟᱹᱵᱤᱱ ᱟᱹᱞᱤᱧ ᱥᱟᱹᱜᱟᱹᱭᱟᱱ ᱦᱚᱲ ᱠᱚ ᱦᱩᱭᱩᱜ-ᱟ᱾ ᱢᱮᱱᱠᱷᱟᱱ ᱡᱟᱦᱟᱸᱭ ᱟᱵᱚ ᱵᱚᱱ ᱨᱚᱲᱟ ᱱᱚᱝᱠᱟ ᱦᱚᱴᱟᱛ ᱡᱟᱦᱟᱸᱭ ᱥᱟᱞᱟᱜ ᱯᱚᱨᱤᱪᱚᱭ ᱦᱩᱭᱱᱟ ᱵᱟ ᱜᱟᱛᱮ ᱠᱚ ᱵᱟ ᱡᱟᱦᱟᱸ ᱞᱮᱠᱟ ᱱᱩᱠᱩ ᱫᱚ ᱟᱹᱞᱤᱧ ᱢᱮᱱᱛᱮ ᱜᱮ ᱟᱨ ᱜᱚᱝᱠᱮ ᱠᱚᱦᱚᱸ ᱮᱢᱱᱤ ᱜᱮ ᱠᱚ ᱨᱚᱲᱟ ᱟᱢ ᱤᱧ ᱚᱱᱠᱟ ᱜᱮ ᱟᱨ ᱜᱨᱟᱢᱟᱨ ᱦᱤᱥᱟᱹᱵ ᱛᱮᱫᱚ ᱚᱱᱮ
ᱤᱭᱟ ᱢᱟᱱᱮ ᱯᱮᱭᱟᱝ ᱛᱚ ᱢᱟᱱᱮ ᱟᱯᱮ ᱫᱚ ᱪᱮᱫ ᱯᱮ ᱪᱮᱠᱟᱭᱫᱟ? ᱱᱚᱣᱟ ᱫᱚ ᱪᱮᱫ ᱞᱮᱠᱟᱱ ᱦᱚᱲ ᱠᱚ ᱢᱮᱛᱟ ᱠᱚᱣᱟ? ᱞᱟᱹᱭ ᱫᱟᱲᱮᱭᱟᱜ ᱟᱢ?
ᱟᱢ ᱫᱚ ᱪᱮᱫ ᱮᱢ? ᱟᱯᱮ ᱫᱚ ᱯᱮ ᱦᱚᱲ ᱯᱮ ᱞᱮᱠᱷᱟᱜ ᱠᱟᱱᱟ᱾
ᱟᱨᱫ ᱜᱚᱝᱠᱮ ᱜᱚᱲᱚᱢ ᱵᱩᱲᱦᱤ ᱛᱮᱠᱚ ᱟᱸᱡᱚᱢ ᱠᱟᱫ ᱠᱚᱣᱟ, ᱥᱮᱠᱟᱹ ᱚᱱᱠᱟ ᱠᱚ ᱨᱚᱲᱮᱜ ᱠᱟᱱᱟ, ᱟᱯᱮ ᱫᱚ ᱪᱮᱫ ᱯᱮ ᱪᱤᱠᱟᱹᱭᱮᱫᱟ ᱱᱟ? ᱱᱚᱣᱟ ᱯᱮᱭᱟ ᱥᱟ ᱥᱟᱹᱜᱟᱭ ᱛᱮᱠᱚ ᱨᱚᱲ ᱡᱚᱱᱟᱜ ᱫᱚ ᱱᱚᱣᱟ ᱫᱚ ᱚᱠᱟ ᱞᱮᱠᱟᱱ ᱦᱚᱲ ᱠᱚ ᱨᱚᱲ ᱟᱠᱚ ᱜᱮᱭᱟ?
ᱟᱯᱮ ᱫᱚ ᱟᱯᱮ ᱫᱚ ᱛᱤᱱ ᱦᱚᱲ ᱵᱚᱱ ᱵᱩᱡᱷᱟᱹᱜ ᱠᱟᱱᱟ ᱟᱯᱮ ᱫᱚ ᱢᱤᱫ ᱦᱚᱲ ᱫᱚ ᱱᱤᱥᱪᱳᱭ ᱵᱟᱵᱚ ᱵᱩᱡᱷᱟᱹᱜ ᱠᱟᱱᱟ᱾ ᱟᱯᱮ ᱫᱚ ᱡᱟᱹᱥ ᱛᱤ ᱦᱚᱲ ᱵᱚᱱ ᱵᱩᱡᱷᱟᱹᱜ ᱠᱟᱱᱟᱜ᱾ ᱩᱱᱜᱮ ᱟᱯ ᱟᱯᱮ ᱫᱚᱵᱚᱱ ᱞᱟᱹᱭᱟ ᱟᱵᱚ ᱫᱚ ᱜᱨᱟᱢᱟᱨ ᱦᱤᱥᱟᱹᱵ ᱛᱮ ᱧᱮᱞ ᱞᱮᱠᱷᱟᱱ ᱛᱚᱠᱷᱚᱱ ᱜᱮ ᱟᱯᱮ ᱫᱚᱵᱚᱱ ᱞᱟᱹᱭᱟ᱾ ᱟᱨ ᱚᱱᱠᱟ ᱜᱮ ᱤᱭᱟᱹ ᱦᱚᱸ ᱟᱹᱵᱤᱱ ᱫᱚ ᱵᱟᱨ ᱦᱚᱲ ᱞᱟᱹᱭᱟᱹᱜ ᱠᱟᱱᱟ ᱜᱨᱟᱢᱟᱨ ᱦᱤᱥᱟᱹᱵ ᱛᱮᱫᱚ᱾ ᱟᱵᱤᱱ ᱠᱟᱛᱷᱟ ᱴᱟᱜ ᱩᱱᱨᱮᱜᱮ ᱠᱚ ᱞᱟᱹᱭᱟ᱾ ᱪᱮᱫ ᱵᱤᱱ ᱪᱤᱠᱟᱹᱭᱮᱫᱟ ᱢᱟᱱᱮ ᱵᱟᱨ ᱦᱚᱲ ᱵᱤᱱ ᱞᱮᱠᱷᱟᱜ ᱠᱟᱱᱟ ᱚᱸᱰᱮ ᱫᱚ᱾ ᱟᱨ ᱪᱮᱫ ᱯᱮ ᱪᱤᱠᱟᱹᱭᱮᱫᱟ ᱚᱸᱰᱮ ᱫᱚ ᱟᱨᱚ ᱥᱟᱸᱜᱮ ᱜᱚᱴᱟᱝ ᱯᱮ ᱦᱚᱲ ᱠᱷᱚᱱᱟᱜ ᱡᱟᱹᱥᱛᱤ ᱟᱨᱚ ᱥᱟᱸᱜᱮ ᱜᱚᱴᱟᱝ ᱠᱚ ᱞᱮᱠᱷᱟᱜ ᱠᱟᱱᱟ᱾ ᱟᱵᱚᱣᱟᱜ ᱜᱨᱟᱢᱟᱨ ᱚᱱᱩᱡᱟᱭᱤ ᱫᱚ ᱢᱤᱫ ᱜᱚᱴᱟᱝ, ᱵᱟᱨ ᱜᱚᱴᱟᱝ, ᱟᱨ ᱯᱮ ᱜᱚᱴᱟᱝ ᱚᱱᱠᱟ ᱥᱟᱸᱜᱮ ᱜᱚᱴᱟᱝ ᱢᱮᱱᱟᱜ ᱛᱟᱵᱚᱱᱟ ᱥᱮ᱾ ᱚᱱᱠᱟᱜᱮ ᱛᱚ ᱟᱹᱵᱤᱱ ᱟᱹᱞᱤᱧ ᱨᱚᱲ ᱦᱚᱸ ᱚᱱᱠᱟᱜᱮ ᱠᱟᱱᱟ᱾ ᱜᱚᱢᱠᱮ ᱠᱚ ᱟᱞᱮ ᱫᱚ ᱱᱮᱛᱮ ᱵᱟᱠᱚ ᱞᱟᱹᱭ ᱜᱮᱭᱟ ᱟᱵᱤᱱ ᱠᱟᱛᱷᱟ ᱴᱟᱜ᱾ ᱞᱟᱹᱭᱟᱠᱚ ᱟᱵᱤᱱ ᱠᱟᱛᱷᱟ ᱫᱚ ᱵᱟᱠ ᱠᱚ ᱞᱟᱹᱭᱟ ᱟᱵᱤᱱ ᱫᱚ ᱱᱚᱝᱠᱟ ᱜᱮ ᱜᱨᱟᱢᱟᱨ ᱚᱱᱩᱡ
ᱟᱪᱪᱷᱟ ᱦᱮᱸ ᱟᱨ ᱟᱯᱮ ᱥᱮᱫ ᱤᱧ ᱞᱟᱹᱭ ᱮᱫᱟ ᱤᱭᱟᱹ ᱢᱟᱜᱽ ᱢᱚᱬᱮ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ, ᱟᱨ ᱢᱤᱫᱴᱟᱝ ᱠᱟᱛᱷᱟ ᱟᱵᱤᱱ ᱠᱟᱛᱷᱟ ᱴᱷᱟᱜ ᱫᱚ ᱳᱲᱤᱥᱟ ᱠᱷᱚᱱᱟᱜ ᱦᱮᱡ ᱟᱠᱟᱱᱟ ᱡᱚᱠᱷᱚᱱ ᱡᱚᱠᱷᱚᱱ ᱜᱮ ᱟᱵᱚ ᱥᱮᱫ ᱨᱮ ᱟᱡ ᱩᱲᱤᱥᱥᱟ ᱯᱟᱴᱤ ᱫᱚ ᱡᱟᱛᱨᱟ ᱫᱚᱢᱮ ᱠᱚ ᱟᱹᱜᱩᱭ ᱛᱟᱦᱮᱸᱫ ᱱᱚᱛᱮ ᱳᱭᱮᱥᱴ ᱵᱮᱝᱜᱚᱞ ᱥᱮᱫ ᱨᱮ᱾ ᱟᱫᱚ ᱛᱚᱠᱷᱚᱱ ᱜᱮ ᱩᱱᱠᱩ ᱜᱮ ᱱᱚᱰᱮ ᱠᱚ ᱟᱹᱜᱩᱣ ᱟᱠᱟᱫᱟ ᱡᱟᱛᱨᱟ ᱠᱚ ᱟᱹᱜᱩᱭ ᱛᱟᱦᱮᱸᱫ ᱟᱫᱚ ᱡᱟᱛᱨᱟ ᱠᱚ ᱩᱫᱩᱠ ᱛᱟᱦᱮᱸᱫ ᱚᱸᱰᱮ ᱠᱷᱚᱱ ᱜᱮ ᱵᱮᱝᱜᱚᱞ ᱨᱮᱱ ᱦᱚᱲ ᱫᱚᱠᱚ ᱥᱮᱬᱟ ᱠᱟᱣᱱᱟ᱾ ᱟᱹᱵᱤᱱ ᱨᱚᱲ ᱴᱟᱜ᱾ ᱩᱱ ᱯᱚᱨᱮ ᱠᱷᱚᱱᱜᱮ ᱟᱹᱵᱤᱱ᱾ ᱢᱮᱱᱠᱷᱟᱱ ᱪᱮᱫᱟᱜ ᱠᱚ ᱞᱟᱹᱭᱟ ᱪᱮᱫ ᱠᱷᱟᱹᱛᱤᱨ ᱠᱚ ᱞᱟᱹᱭᱟ ᱱᱚᱣᱟ ᱨᱮᱱᱟᱜ ᱢᱮᱱᱮᱫ ᱫᱚ ᱴᱷᱤᱠ ᱵᱟᱠᱚ ᱵᱟᱲᱟᱭ ᱛᱟᱦᱮᱱ᱾ ᱟᱞᱮᱥᱮᱫ ᱢᱟᱜᱽ ᱢᱚᱬᱮ ᱦᱮᱸ ᱢᱟᱜ ᱢᱚᱬᱮ ᱦᱩᱭᱩᱜᱼᱟ ᱪᱮᱫᱟᱜ ᱵᱟᱝ᱾
ᱢᱟᱱᱮ ᱪᱮᱫᱠᱟ ᱦᱩᱭᱩᱜ ᱜᱮᱭᱟ ᱢᱟᱱᱮ ᱯᱚᱛᱤ ᱥᱮᱨᱢᱟ ᱜᱮ ᱦᱩᱭᱩᱜ ᱜᱮᱭᱟ ᱥᱮ ᱪᱮᱫᱠᱟ ᱯᱮ ᱥᱮᱨᱢᱟ ᱢᱚᱬᱮ ᱥᱮᱨᱢᱟ ᱯᱚᱨ?
ᱯᱚᱨ ᱯᱚᱨ ᱦᱭᱛᱚ ᱯᱮ ᱥᱮᱨᱢᱟ ᱟᱨ ᱵᱟᱠᱷᱟᱱ ᱢᱚᱬᱮ ᱵᱚᱪᱷᱚᱨ᱾ ᱯᱚᱨᱮ ᱦᱚᱸ ᱦᱩᱭᱩᱜ ᱜᱮᱭᱟ ᱚᱠᱟ ᱥᱳᱚᱢᱚᱭ ᱯᱮ ᱵᱚᱪᱷᱚᱨ ᱯᱚᱨᱮ ᱦᱚᱸ ᱚᱱᱠᱟ᱾
ᱦᱮᱸ ᱱᱚᱜᱼᱚᱝᱠᱟ ᱞᱮᱠᱟ ᱦᱩᱭᱩᱜ ᱜᱮᱭᱟ ᱛᱚ ᱩᱱᱠᱩ ᱵᱚᱸᱜᱟ ᱜᱮ ᱜᱚᱸᱥᱟᱭ ᱠᱚ ᱩᱰᱩᱠᱚᱜ ᱜᱮᱭᱟ ᱵᱟᱝ ᱛᱚ ᱩᱱᱠᱩ ᱜᱮ ᱦᱟᱸᱜ ᱠᱚ ᱞᱟᱹᱭ ᱛᱟᱞᱮᱭᱟ᱾ ᱛᱚ ᱚᱠᱟ ᱥᱮᱨᱢᱟ ᱵᱚᱱ ᱢᱟᱜᱽ ᱢᱚᱬᱮᱜ-ᱟ ᱥᱮ ᱵᱟᱵᱚᱱ ᱢᱟᱜᱽ ᱢᱚᱲᱮᱜ-ᱟ ᱛᱚ ᱚᱱᱠᱟ ᱫᱟᱨᱟᱭ ᱛᱮᱦᱚ ᱦᱩᱭᱩᱜ ᱛᱟᱞᱮ ᱜᱮᱭᱟ᱾
ᱚᱱᱠᱟ ᱦᱚᱸᱠᱚ ᱞᱟᱹᱭ ᱜᱮᱭᱟ ᱟᱨ ᱚᱱᱮ ᱡᱟᱦᱟᱸ ᱢᱟᱱᱟᱜ ᱠᱚᱠᱚ ᱢᱟᱜ ᱠᱚᱜᱮᱭᱟ ᱩᱱᱠᱩ ᱪᱮᱫ ᱞᱮᱠᱟ ᱪᱚ ᱠᱚ ᱞᱟᱹᱭᱟ ᱩᱱᱠᱩ ᱛᱤᱱ ᱫᱷᱟᱣ ᱠᱚ ᱤᱝᱜᱤᱛᱟ᱾
ᱩᱦᱩᱸᱜ᱾ ᱟᱨ ᱦᱟᱸᱜ ᱧᱮᱞᱚᱜ ᱠᱟᱱᱟ ᱡᱮ ᱱᱚᱜᱼᱚᱭ ᱢᱟᱜᱽ ᱢᱚᱬᱮ ᱧᱩᱛᱩᱢ ᱛᱮ ᱟᱨᱠᱤ ᱰᱤᱡᱮ ᱪᱷᱟᱯᱚᱞ ᱠᱚᱵᱚᱱ ᱟᱹᱜᱩᱭᱮᱫ ᱠᱟᱱᱟ ᱰᱤᱡᱮ ᱠᱩ ᱱᱚᱣᱟ ᱠᱤ ᱥᱚᱴᱷᱤᱠ ᱠᱟᱱᱟ, ᱥᱮ ᱵᱷᱩᱞ ᱠᱟᱱᱟ?
ᱚᱱᱟ ᱫᱚ ᱩᱪᱤᱛ ᱵᱟᱝ ᱠᱟᱱᱟ ᱚᱱᱟ ᱫᱚ ᱟᱵᱚ ᱠᱟᱞᱪᱟᱨ ᱨᱮᱱᱟᱜ ᱢᱟᱱᱮ ᱟᱵᱚᱣᱟᱜ ᱥᱟᱶᱛᱟ ᱨᱮᱱᱟᱜ ᱢᱤᱫᱴᱟᱱ ᱵᱟᱹᱲᱤᱡ ᱚᱨᱥᱚᱝ ᱥᱮᱫ ᱦᱤᱡᱩᱜ ᱠᱟᱱᱟ, ᱱᱚᱜᱼᱚᱭ ᱵᱟᱯᱞᱟ ᱨᱮ ᱰᱤᱡᱮ ᱡᱟᱦᱱᱟ-ᱜ ᱚᱱᱩᱥᱴᱷᱟᱱ᱾ ᱢᱟᱱᱮ ᱡᱟᱦᱟᱸᱱᱟᱜ ᱯᱚᱨᱚᱵᱽ ᱯᱩᱱᱟᱹᱭ ᱨᱮ ᱰᱤ ᱡᱮ ᱱᱚᱣᱟ ᱫᱚ ᱴᱷᱤᱠ ᱵᱷᱟᱜᱮ ᱚᱨᱥᱚᱝ ᱫᱚ ᱵᱟᱝ ᱠᱟᱱᱟ᱾ ᱟᱸᱫᱚ ᱵᱟᱹᱲᱤᱡ ᱚᱨᱥᱚᱝ ᱜᱮ ᱞᱟᱹᱭᱚᱜ ᱠᱟᱱᱟ᱾
ᱦᱩᱸᱢ ᱟᱪᱪᱷᱟ ᱟᱪᱪᱷᱟ ᱱᱚᱣᱟ ᱠᱤ ᱦᱟᱜᱠᱷᱟᱡ ᱟᱢᱫᱟ ᱡᱟᱭᱜᱟ ᱨᱮ ᱧᱮᱞᱚᱜ ᱠᱟᱱᱟ ᱵᱟᱝᱢᱟ ᱱᱚᱝᱠᱟ ᱢᱟᱜᱽ ᱢᱚᱬᱮ ᱛᱟᱞᱟ ᱛᱮᱦᱚᱸ ᱱᱚᱝᱠᱟ ᱰᱤᱡᱮ ᱠᱚ ᱟᱹᱜᱩᱭᱮᱫᱟ ᱱᱟᱣᱟ ᱫᱚ ᱛᱟᱦᱚᱸᱞᱮ ᱵᱟᱹᱲᱤᱡ
ᱦᱮᱸ ᱛᱟᱦᱚᱸᱞᱮ ᱠᱤᱪᱷᱩ ᱫᱤᱱ ᱯᱟᱲᱟᱢ ᱡᱮᱢᱚᱱ ᱛᱤᱨᱤᱥᱮ ᱡᱩᱱ ᱯᱟᱨᱚᱢᱮᱱᱟ ᱦᱩᱞ ᱢᱟᱦᱟᱸ᱾
ᱦᱮᱸ ᱦᱮᱸ᱾
ᱩᱱᱫᱚ ᱠᱤᱪᱷᱩ ᱡᱟᱭᱜᱟ ᱨᱮ ᱯᱨᱳᱜᱨᱟᱢ ᱠᱚᱸᱦᱚ ᱦᱳᱭᱩᱜ ᱠᱟᱱᱟ᱾ ᱠᱤᱱᱛᱩ ᱱᱚᱣᱟ ᱠᱚᱫᱚᱸ ᱠᱚᱨᱟᱣ ᱩᱪᱤᱛ ᱵᱟᱝ ᱠᱟᱱᱟ᱾ ᱪᱮᱫᱟᱜ ᱥᱮ ᱥᱮᱭ ᱦᱤᱞᱳᱜ ᱫᱚ ᱟᱸᱵᱚᱣᱟᱜ ᱫᱩᱠ ᱨᱮᱱᱟᱜ ᱫᱤᱱ ᱠᱟᱱᱟ ᱥᱮ᱾ ᱩᱱ ᱦᱤᱞᱳᱜ ᱫᱚ ᱱᱚᱣᱟ ᱠᱚᱫᱚᱸ ᱩᱪᱤᱛ ᱵᱟᱝ ᱠᱟᱱᱟ ᱟᱸᱵᱚ ᱨᱮᱱ ᱦᱩᱞᱜᱟᱹᱨᱤᱭᱟᱹ ᱠᱚᱸᱼᱼ ᱞᱟᱹᱲᱦᱟᱹᱭ ᱞᱮᱫ ᱛᱮ ᱫᱤᱥᱚᱢ ᱥᱟᱫᱷᱤᱱ ᱠᱟᱱᱟ ᱛᱮᱦᱮᱧ ‌ᱟᱵᱚᱱᱼᱼ ᱥᱟᱫᱷᱤᱱ ᱵᱷᱟᱨᱚᱛ ᱢᱮᱱᱟᱹᱜ ᱵᱚᱱᱟ ᱛᱟᱦᱞᱮ ᱚᱱᱟ ᱫᱤᱱ ᱨᱮᱫᱚᱼᱼ ᱯᱚᱨᱚᱵᱽ ᱠᱚ ᱤᱭᱟᱹ ᱚᱱᱩᱥᱴᱷᱟᱱ ᱠᱚᱫᱚᱹ ᱵᱟᱝ ᱴᱷᱤᱠᱟ᱾
ᱦᱩᱸ ᱦᱩᱸ᱾
ᱟᱞᱮ ᱥᱮᱫ ᱫᱚ ᱱᱚᱛᱮ ᱵᱟᱝ ᱠᱚ ᱠᱚᱨᱟᱣ ᱜᱮᱹᱭᱟ, ᱟᱯᱮ ᱥᱮᱫ ᱠᱚᱨᱟᱣ ᱜᱮᱭᱟ ᱚᱱᱟ?
ᱟᱞᱮ ᱥᱮᱫ ᱦᱚᱸ ᱚᱱᱟ ᱠᱚᱫᱚ ᱦᱟᱸᱜᱼᱼ ᱦᱩᱭᱩᱜ ᱠᱟᱱ ᱛᱟᱦᱮᱸᱱ ᱞᱟᱦᱟ ᱛᱮ ᱩᱱᱠᱩ ᱫᱚᱠᱚᱸ ᱦᱟᱹᱯᱤᱫ ᱠᱟᱫᱟ ᱵᱟᱝ ᱦᱩᱭᱩᱜ ᱠᱟᱱᱟ᱾
ᱦᱳᱭ ᱟᱸᱞᱮ ᱥᱮᱫ ᱦᱚᱸ ᱚᱱᱠᱟ ᱜᱮ ᱵᱟᱝ ᱦᱩᱭᱩᱜᱼᱟ ᱵᱚᱸᱜᱟ ᱵᱩᱨᱩ ᱛᱮᱫ ᱦᱩᱭᱩᱜᱼᱟ ᱩᱱ ᱦᱤᱞᱳᱜ᱾
ᱩᱻ ᱟᱨ ᱦᱟᱜᱼᱼ ᱯ ᱫᱟᱜ ᱡᱟᱹᱲᱤ ᱠᱚᱫᱚᱹ ᱪᱮᱫ ᱞᱮᱠᱟ ᱟᱯᱮ ᱥᱮᱱ ᱫᱚ?
ᱦᱮᱸ ᱟᱸᱞᱮ ᱥᱮᱫ ᱫᱟᱜ ᱡᱟᱹᱲᱤ ᱦᱩᱭᱩᱜ ᱠᱟᱱ ᱜᱮᱭᱟᱹ ᱯᱨᱟᱭᱹ ᱜᱮ᱾
ᱚ ᱟᱪᱪᱷᱟ᱾
ᱫᱟᱜ ᱫᱤᱱ ᱛᱳᱜ ᱫᱟᱜ ᱡᱟᱹᱲᱤ ᱫᱚ ᱦᱩᱭᱩᱜ ᱠᱟᱱ ᱜᱮᱭᱟ᱾ ᱜᱷᱟᱱᱮ ᱵᱚᱱᱫᱚᱭᱟ ᱜᱷᱟᱱᱮ ᱫᱟᱜᱟᱭ ᱚᱱᱮ ᱚᱱᱠᱟ ᱜᱮ᱾ ᱪᱟᱥᱵᱟᱥ ᱞᱟᱹᱜᱤᱫ ᱫᱚ ᱵᱷᱟᱜᱮ ᱜᱮ ᱫᱟᱜ ᱡᱟᱹᱲᱤ ᱦᱩᱭ ᱜᱚᱫ ᱠᱟᱱᱟ᱾
ᱛᱟᱦᱞᱮ ᱟᱯᱮ ᱥᱮᱫ ᱪᱟᱥᱵᱟᱥ ᱠᱚᱫᱚᱸ ᱵᱷᱟᱜᱮ ᱜᱮ ᱦᱩᱭᱩᱜᱼᱟ᱾
ᱦᱮᱸ ᱟᱞᱮ ᱥᱮᱫ ᱫᱚ ᱪᱟᱥᱵᱟᱥ ᱫᱚ ᱵᱷᱟᱜᱮ ᱜᱮ ᱦᱩᱭᱩᱜᱼᱟ᱾
ᱩ ᱟᱪᱪᱷᱟ᱾
ᱦᱮᱡ ᱦᱩᱭᱩᱜᱼᱟ, ᱦᱮᱸ ᱟᱨᱼᱼ ᱟᱨ ᱟᱪᱪᱷᱟ᱾ ᱯᱟᱦᱤᱞ ᱦᱚᱲ ᱢᱟ ᱯᱟᱦᱤᱞ ᱦᱚᱲ ᱢᱟ ᱞᱟᱹᱭᱟᱠᱚ ᱡᱮ ᱨᱟᱱ ᱢᱩᱨᱜᱟᱹᱱ ᱢᱟᱼᱼ ᱠᱚᱢ ᱠᱚ ᱡᱚᱢᱟ ᱢᱮᱱᱠᱷᱟᱱ ᱛᱟᱣ ᱥᱴᱨᱚᱝ ᱠᱚ ᱛᱟᱦᱮᱱ ᱛᱟᱦᱮᱸᱱ᱾
ᱢᱟᱱᱮ ᱱᱚᱣᱟ ᱨᱮᱱᱟᱜ ᱩᱯᱟᱹᱭᱤᱧ ᱞᱟᱹᱭᱟ ᱥᱮ ᱪᱮᱫ ᱥᱮᱫᱟᱭ ᱱᱟᱦᱟᱸᱜ ᱚᱱᱠᱟ ᱢᱟᱱᱮᱼᱼ ᱨᱟᱱ ᱠᱚᱢᱟ ᱵᱟᱭ ᱛᱟᱦᱮᱸ ᱠᱟᱱᱟ ᱥᱮᱫᱟᱭ ᱨᱟᱱ ᱢᱟᱠᱚ ᱞᱟᱹᱭᱟ ᱵᱟᱝᱠᱮ ᱱᱚᱣᱟ ᱨᱟᱱ ᱨᱮᱦᱮᱫ ᱜᱮ ᱨᱟᱱ ᱠᱟᱱᱟ ᱛᱚ ᱚᱱᱟ ᱜᱮ᱾ ᱡᱚᱢᱮᱫ ᱠᱟᱱ ᱛᱟᱦᱮᱱᱟ ᱥᱮ ᱪᱮᱫ ᱞᱮᱠᱟᱼᱼ
ᱟᱨ ᱚᱱᱟ ᱨᱮᱱᱟᱜ ᱥᱟᱭᱤᱰ ᱮᱯᱷᱮᱠᱴ ᱦᱚᱸ ᱵᱟᱱᱩᱜ-ᱟ ᱡᱟᱦᱟᱸ ᱡᱩᱲᱤ ᱵᱩᱴᱤ ᱠᱚᱠᱚᱸ ᱞᱟᱹᱭᱫᱟ ᱚᱱᱮ ᱡᱟᱦᱟᱸᱼᱼ ᱤᱭᱟᱹ ᱨᱟᱱ ᱠᱚᱠᱚ ᱞᱟᱹᱭᱫᱟ ᱚᱱᱮ ᱨᱮᱦᱮᱫ ᱨᱟᱱ ᱠᱚ ᱡᱟᱦᱟᱸᱼᱼ
ᱦᱮᱸ ᱦᱮᱸ᱾ ᱛᱟᱦᱚᱞᱮ ᱱᱤᱛᱚᱜ ᱞᱟᱹᱭ ᱫᱟᱲᱮᱭᱟᱹᱧᱟᱢ ᱟᱨᱠᱤ ᱥᱮᱫᱟᱭ ᱫᱚ ᱦᱟᱜ ᱠᱚ ᱞᱟᱹᱭᱮᱫ ᱛᱟᱦᱮᱱᱟ ᱫᱚᱢᱮ ᱫᱟᱠᱟ ᱠᱚᱠᱚᱸ ᱡᱚᱢᱮᱫ ᱠᱟᱱ ᱛᱟᱦᱮᱱᱟ ᱱᱤᱛᱼᱼ ᱛᱚ ᱚᱱᱠᱟ ᱞᱮᱠᱟ ᱟᱵᱚ ᱫᱟᱠᱟ ᱪᱮᱫᱟᱜ ᱚᱱᱠᱟ ᱞᱮᱠᱟ ᱵᱟᱵᱚᱱ ᱡᱚᱢ ᱫᱟᱲᱮᱜ ᱠᱟᱱᱟ ᱢᱮᱱᱛᱮ᱾
ᱱᱮᱛᱟᱨ ᱫᱚᱸ ᱫᱟᱲᱮ ᱦᱚ ᱠᱚᱢ ᱪᱟᱵᱟᱣ ᱠᱟᱱ ᱛᱟᱵᱚᱱᱟ ᱩᱱᱟᱹᱜ ᱞᱟᱦᱟᱸ ᱞᱮᱠᱟ ᱥᱴᱨᱚᱝ ᱦᱚᱸ ᱵᱟᱹᱱᱩᱜ ᱵᱚᱱᱟ᱾
ᱢᱟᱱᱮ ᱪᱮᱫ ᱠᱷᱟᱹᱛᱤᱨ ᱟᱨᱠᱤ ᱚᱱᱠᱟ ᱞᱮᱠᱟ ᱫᱟᱲᱮ ᱵᱟᱹᱱᱩᱜ ᱛᱟᱵᱚᱱᱟ ᱥᱮ ᱫᱟᱠᱟ ᱠᱚ ᱵᱟᱵᱚᱱ ᱡᱚᱢ ᱫᱟᱲᱮᱜ ᱠᱟᱱᱟ᱾
ᱦᱮᱸ ᱩᱱᱤ ᱢᱤᱫ ᱠᱟᱛᱷᱟ ᱛᱮ ᱞᱟᱹᱭ ᱞᱮᱠᱷᱟᱱᱼᱼ ᱟᱸᱵᱚᱣᱟᱜ ᱥᱚᱨᱤᱨ ᱫᱩᱨᱵᱚᱞ ᱠᱟᱱᱟ ᱠᱟᱨᱚᱱ ᱡᱚᱛᱚ ᱜᱮ ᱠᱮᱢᱤᱠᱮᱞ ᱡᱤᱱᱤᱥ ᱵᱚᱱ ᱡᱚᱢ ᱫᱟ ᱤᱱᱟᱹ ᱠᱷᱟᱹᱛᱤᱨ ᱯᱳᱭᱞᱳ ᱠᱟᱨᱚᱱ᱾ ᱚᱱᱟ ᱠᱷᱟᱹᱛᱤᱨ ᱦᱚᱸ ᱦᱩᱭᱩᱜ ᱠᱟᱱ ᱜᱮᱭᱟ᱾ ᱠᱟᱨᱚᱱ ᱞᱟᱦᱟ ᱞᱮᱠᱟ ᱟᱨ ᱦᱚᱜᱼᱚᱭ ᱡᱮ ᱠᱚᱨᱚᱱᱟ ᱵᱷᱮᱠᱥᱤᱱ ᱠᱚᱠᱚ ᱮᱢᱟᱣᱟᱜ ᱠᱚᱣᱟ ᱚᱱᱟ ᱯᱚᱨᱮ ᱫᱚ ᱟᱨᱚ ᱦᱚᱲ ᱠᱚ ᱫᱩᱨᱵᱚᱞᱼᱼ
ᱦᱮᱸ ᱦᱮᱸ ᱦᱮᱸ᱾ ᱟᱨ ᱫᱤᱭᱮ ᱯᱚᱨ ᱚᱱᱟ ᱥᱮᱫᱟᱭ ᱢᱟ ᱦᱟᱜ ᱚᱱᱟ ᱨᱟᱱ ᱨᱮᱦᱮᱫ ᱠᱚᱵᱚᱱ ᱡᱚᱢᱮᱫ ᱠᱟᱱ ᱛᱟᱦᱮᱱᱟ ᱱᱤᱛᱚᱜᱼᱼ ᱨᱟᱱ ᱨᱮᱦᱮᱫᱼᱼ
ᱞᱟᱦᱟᱣ ᱢᱟᱱᱢᱤ ᱠᱚ ᱛᱚᱠᱷᱚᱱ ᱛᱤᱱᱟᱹᱜ ᱠᱚ ᱵᱟᱧᱪᱟᱜ ᱠᱟᱱ ᱛᱟᱦᱮᱸᱫ᱾ ᱛᱤᱱᱟᱹᱜ ᱠᱚ ᱵᱟᱧᱪᱟᱜ ᱠᱟᱱ ᱛᱟᱦᱮᱸᱫ, ᱛᱚᱠᱷᱚᱱᱟᱜ ᱛᱤᱱᱟᱹᱜ ᱡᱟᱹᱥᱛᱤ ᱠᱚ ᱵᱟᱧᱪᱟᱜ ᱠᱟᱱ ᱛᱟᱦᱮᱸᱱ᱾ ᱚᱨᱫᱷᱮᱠ ᱦᱚᱲ ᱢᱟ ᱮᱠᱼᱼ ᱢᱤᱫᱥᱚ ᱵᱚᱪᱷᱚᱨ ᱦᱚᱠᱚ ᱯᱟᱨᱚᱢ ᱟᱠᱟᱫᱟ, ᱚᱱᱠᱟᱹ ᱦᱚᱸᱧ ᱧᱮᱞ ᱟᱠᱟᱫ ᱠᱚᱣᱟ ᱟᱨ ᱦᱤᱛᱚᱜ ᱥᱟᱴ ᱦᱚᱸ ᱵᱟᱠᱚ ᱠᱨᱚᱥ ᱫᱟ, ᱛᱟᱨ ᱞᱟᱦᱟ ᱨᱮᱜᱮ ᱠᱚ ᱵᱚᱸᱜᱟ ᱛᱟᱞᱟᱜ ᱠᱟᱱᱟ᱾
ᱟᱯᱮ ᱥᱮᱫ ᱫᱚ ᱪᱮᱫ ᱞᱮᱠᱟ ᱛᱟᱦᱚᱞᱮ ᱱᱤᱛᱚ ᱚᱱᱠᱟ ᱨᱟᱱ ᱨᱮᱦᱮᱫ ᱜᱮᱯᱮ ᱡᱚᱢᱮᱫ ᱠᱟᱱᱟ, ᱥᱮ ᱚᱱᱠᱟ ᱟᱩᱴᱰᱳᱨ ᱠᱷᱚᱱᱟᱜ ᱨᱟᱱ ᱠᱚᱠᱚ ᱟᱜᱩᱭ
ᱦᱮᱸ ᱨᱟᱱ ᱠᱚᱦᱚᱸ, ᱠᱟᱨᱚᱱ ᱱᱮᱛᱟᱨ ᱫᱚ ᱨᱟᱱ ᱨᱮᱦᱮ ᱫᱚ ᱩᱱᱟᱹᱜ ᱠᱟᱢᱤ ᱵᱟᱝᱮ ᱮᱢ ᱮᱫᱟ᱾ ᱟᱭᱩᱨᱵᱮᱫᱤᱠ ᱨᱟᱱ ᱫᱚ ᱡᱚᱢᱟᱠᱚ ᱠᱷᱩᱵ ᱠᱚᱢ ᱜᱮ, ᱢᱮᱱᱠᱷᱟᱱ ᱨᱟᱱ ᱨᱮᱦᱮᱫ ᱜᱮ ᱱᱮᱛᱟᱨ ᱫᱚ᱾ ᱪᱤᱜ ᱠᱚ ᱞᱟᱹᱭᱟ ᱨᱟᱱ ᱦᱚᱸ ᱠᱷᱩᱵ ᱮᱠ ᱴᱟ ᱥᱩᱵᱤᱫᱷᱟ ᱡᱤᱱᱤᱥ ᱫᱚ ᱵᱟᱝ ᱠᱟᱱᱟ, ᱡᱚᱛᱚᱴᱟ ᱵᱟᱲᱟᱭ ᱦᱩᱭ ᱠᱟᱱᱟ, ᱨᱟᱱ ᱨᱮᱦᱚᱸ ᱵᱟᱲᱟᱭ ᱠᱟᱛᱮᱜ ᱜᱮᱵᱚᱱ ᱡᱚᱢᱟ, ᱨᱟᱱ ᱨᱮᱦᱚᱸ ᱢᱟᱱᱮ ᱦᱳᱭ ᱨᱟᱱ ᱨᱮᱱᱟᱜ ᱩᱯᱚᱠᱟᱨᱤᱛᱟ ᱨᱟᱱ ᱨᱮᱦᱮᱫ ᱠᱟᱛᱮ ᱜᱮᱠᱚ ᱛᱮᱭᱟᱨᱟ ᱨᱟᱱ ᱦᱚᱸ ᱠᱤᱱᱛᱩ ᱚᱱᱟ ᱨᱮᱱᱟᱜ ᱚᱨᱫᱷᱮᱠ ᱯᱟᱨᱥᱮᱱ ᱦᱚᱭᱛᱚ ᱨᱟᱱ ᱨᱮᱦᱮᱫ ᱟᱛᱮᱫ ᱠᱚ ᱛᱮᱭᱟᱨᱟ, ᱢᱮᱱᱠᱷᱟᱱ ᱚᱨᱫᱷᱮᱠ ᱯᱟᱨᱥᱮᱱ ᱫᱚ ᱚᱱᱟ ᱨᱟᱱ ᱨᱮᱦᱚᱸ ᱠᱮᱢᱤᱠᱮᱞ ᱠᱚ ᱵᱮᱵᱚᱦᱟᱨ ᱫᱟ᱾ ᱱᱤᱛᱚᱜ ᱫᱚ ᱠᱮᱢᱤᱠᱮᱞ ᱪᱷᱟᱲᱟ ᱠᱚᱱᱚ ᱡᱤᱱᱤᱥ ᱜᱮ ᱵᱟᱝ ᱵᱮᱵᱚᱦᱟᱨᱚᱜ ᱠᱟᱱᱟ, ᱢᱟᱱᱮ ᱵᱟᱝ ᱵᱮᱱᱟᱜ ᱠᱟᱱᱟ᱾
ᱦᱚᱡᱤᱯᱩᱨ ᱟᱯᱮᱥᱮᱫ ᱤᱭᱟᱹ ᱢᱮᱱᱟᱜ ᱟᱠᱟᱫ ᱜᱮᱭᱟ ᱪᱮᱫ ᱠᱚ ᱞᱟᱹᱭ ᱜᱮᱭᱟ ᱠᱟᱞᱢᱮᱪ?
ᱦᱮᱸ ᱠᱟᱞᱢᱮᱠ ᱢᱮᱱᱟᱜ-ᱟ᱾
ᱦᱚᱸᱜᱼᱚᱭ ᱠᱟᱞᱢᱮᱪ, ᱠᱟᱞᱢᱮᱪ ᱡᱚᱢ ᱞᱮᱠᱷᱟᱡ ᱪᱤᱜ ᱠᱟᱹᱢᱤᱨᱮ ᱮᱢᱜᱮᱭᱟ ᱚᱱᱟᱢ ᱞᱟᱹᱭ ᱫᱟᱲᱮᱭᱟᱹᱧᱟ?
ᱦᱚᱲᱢᱚ ᱢᱟᱭᱟᱢ ᱯᱚᱨᱤᱥᱠᱟᱨ ᱠᱚ ᱛᱟᱦᱮᱱᱟ᱾
ᱟᱪᱪᱷᱟ ᱟᱪᱪᱷᱟ, ᱱᱚᱣᱟ ᱢᱟ ᱟᱹᱰᱤ ᱵᱷᱟᱜᱤᱢ ᱞᱟᱹᱭ ᱠᱮᱫᱟ ᱦᱳᱭ᱾
ᱢᱟᱭᱟᱢ ᱯᱚᱨᱤᱥᱠᱟᱨ ᱛᱟᱦᱮᱱᱟ ᱠᱟᱞᱢᱮᱠ ᱥᱮᱛᱟᱜ ᱵᱮᱲᱟ ᱡᱩᱫᱤᱢ ᱡᱚᱢ ᱫᱟᱲᱮᱭᱟᱜᱼᱟ᱾ ᱠᱷᱩᱵ ᱦᱟᱲᱟᱫᱼᱟ, ᱢᱟᱱᱮ ᱟᱸ ᱯᱩᱨᱟᱹ ᱯᱩᱨᱤ ᱫᱚ ᱠᱟᱞᱢᱮᱡ ᱥᱟᱠᱟᱢ ᱫᱚ ᱵᱟᱢ ᱡᱚᱢ ᱫᱟᱲᱮᱭᱟᱜᱼᱟ᱾ ᱟᱫᱚ ᱚᱱᱟ ᱠᱟᱞᱢᱮᱠ ᱠᱚ ᱟᱹᱜᱩᱭᱟ ᱟᱫᱚ ᱨᱚᱦᱚᱲ ᱛᱮ ᱵᱩ ᱵᱩᱲᱤ ᱵᱮᱱᱟᱣ ᱠᱟᱛᱮ ᱠᱚ ᱫᱚᱦᱚ ᱠᱟᱜ ᱛᱟᱦᱮᱸᱫ᱾ ᱟᱫᱚ ᱫᱤᱱ ᱥᱮᱛᱟᱜ ᱚᱱᱟ ᱨᱟᱱ ᱞᱮᱠᱟ ᱠᱚ ᱡᱚᱢ ᱛᱟᱦᱮᱸᱫ᱾ ᱢᱟᱭᱟᱝ ᱠᱚ ᱯᱷᱨᱮᱥ ᱛᱟᱭᱱᱟ ᱦᱳᱭ᱾ ᱦᱚᱸᱜ-ᱚᱭ ᱡᱮ ᱦᱤᱛᱚᱜ ᱵᱤᱵᱷᱤᱱᱱᱚ ᱨᱚᱠᱚᱢ ᱢᱟᱭᱟᱢ ᱨᱮ ᱵᱮᱥᱤᱨ ᱵᱷᱟᱜᱽ ᱜᱮ ᱡᱟᱦᱟᱱᱟᱜ ᱨᱳᱜᱽ ᱦᱩᱭᱩᱜ ᱠᱟᱱ ᱛᱟᱵᱚᱱᱟ ᱱᱤᱛᱳᱜ ᱢᱟᱭᱟᱢ ᱪᱮᱛᱟᱱ ᱨᱮᱜᱮ᱾ ᱡᱟᱦᱟᱱᱟᱜ ᱜᱮ ᱠᱮᱱᱥᱟᱨ ᱠᱚ ᱦᱤᱛᱚᱜ ᱡᱮᱢᱚᱱ ᱢᱟᱭᱟᱢ ᱪᱮᱛᱟᱱ ᱢᱟᱭᱟᱢ ᱠᱚ ᱵᱟᱹᱲᱤᱡ ᱞᱮᱠᱷᱟᱱ ᱜᱮ ᱥᱩᱜᱟᱨ, ᱠᱮᱱᱥᱟᱨ ᱚᱱᱟ ᱠᱚᱢᱟ ᱢᱟᱭᱟᱢ ᱠᱷᱚᱱᱜᱮ ᱡᱟᱹᱥᱛᱤ ᱦᱩᱭᱩᱜ ᱠᱟᱱᱟ᱾
ᱦᱳᱭ ᱦᱳᱭ ᱦᱳᱭ, ᱟᱪᱪᱷᱟ ᱟᱪᱪᱷᱟ᱾
ᱯᱟᱦᱤᱞ ᱦᱚᱲ ᱫᱚ ᱱᱚᱝᱠᱟ ᱠᱟᱛᱮᱫ ᱛᱟᱦᱟᱞᱮ ᱨᱤᱞᱟᱹ ᱢᱟᱞᱟ ᱢᱟᱭᱟᱢ ᱛᱟᱦᱮᱱ ᱠᱟᱱ ᱛᱟᱭ ᱛᱠᱚᱭᱟ᱾ ᱟᱨ ᱦᱤᱛᱚᱜ ᱫᱚ ᱱᱚᱝᱠᱟ ᱵᱟᱹᱲᱤᱡ ᱪᱟᱵᱟᱜ ᱠᱟᱱ ᱛᱟᱠᱚᱣᱟ᱾
ᱱᱤᱛᱚᱜ ᱛᱟᱦᱚᱞᱮ ᱱᱚᱜᱼᱚ ᱱᱚᱣᱟ ᱠᱚ ᱨᱟᱥᱟᱭᱱᱤᱠ ᱡᱤᱱᱤᱥ ᱵᱚᱱ ᱡᱚᱢᱮᱫ ᱠᱷᱟᱹᱛᱤᱨ ᱛᱮ ᱩᱱᱟᱹᱜ ᱫᱤᱱ ᱦᱚᱭᱛᱚ ᱵᱟᱵᱚᱱ ᱴᱮᱠᱟᱣ ᱫᱟᱨᱟᱢᱚᱜ ᱠᱟᱱᱟ ᱥᱮ ᱪᱮᱫ?
ᱦᱮᱸ ᱩᱱᱟᱹᱜ ᱫᱤᱱ ᱵᱟᱵᱚ ᱴᱮᱠᱟᱣ ᱫᱟᱨᱟᱢᱚᱜ ᱠᱟᱱᱟ᱾ ᱠᱤᱱᱛᱩ ᱱᱚᱣᱟ ᱠᱚ ᱡᱚᱛᱚ ᱥᱚᱢᱵᱷᱚᱵ ᱮᱲᱟᱣ ᱫᱚᱨ ᱠᱟᱨ ᱠᱟᱱᱟ, ᱡᱚᱛᱚ ᱥᱚᱢᱵᱷᱚᱵ ᱱᱚᱣᱟ ᱨᱟᱱ ᱠᱚ ᱡᱚᱢ ᱮᱲᱟᱣ ᱫᱚᱨᱠᱟᱨ ᱠᱟᱱᱟ, ᱢᱟᱱᱮ ᱨᱟᱱ ᱨᱮᱦᱮᱫ ᱡᱚᱢ ᱞᱮᱠᱷᱟᱱ ᱦᱚᱸ ᱵᱷᱟᱜᱮ ᱜᱮᱭᱟ, ᱠᱟᱨᱚᱱ ᱥᱚᱨᱤᱨ ᱯᱚᱠᱠᱷᱮ ᱚᱱᱟ ᱠᱚᱫᱚ ᱵᱷᱟᱜᱤᱭᱟ᱾ ᱚᱱᱮ ᱦᱚᱲᱢᱚ ᱯᱚᱠᱠᱷᱮ ᱟᱹᱰᱤ ᱜᱮ ᱱᱟᱯᱟᱭᱟ᱾
ᱟᱫ ᱪᱟᱵᱟᱜ ᱠᱟᱱᱟ ᱧᱮᱞᱚᱜ ᱠᱟᱱᱟ ᱛᱚ ᱚᱱᱟ ᱴᱮᱠᱟᱣ ᱫᱟᱨᱟᱢ ᱞᱟᱹᱜᱤᱫ ᱩᱯᱟᱹᱭ ᱠᱚ ᱟᱢ ᱴᱷᱮᱱ ᱢᱮᱱᱟᱜ ᱟᱠᱟᱜᱼᱟ?
ᱦᱮᱸ ᱚᱱᱟ ᱴᱮᱠᱟᱣ ᱫᱟᱨᱟᱢ ᱞᱟᱜᱤᱫ ᱫᱚ ᱱᱮᱛᱟᱨ ᱢᱟ ᱚᱱᱠᱟ ᱛᱟᱦᱟᱞᱮ ᱥᱚᱝᱨᱚᱠᱠᱷᱚᱱ ᱦᱚᱸ ᱵᱟᱠᱚ ᱥᱚᱝᱨᱚᱠᱷᱚᱱ ᱫᱟ, ᱥᱮ ᱯᱟᱸᱡᱟ ᱠᱟᱛᱮ ᱦᱚᱸ ᱵᱟᱠᱚ ᱫᱚᱦᱚᱭᱮᱫᱟ᱾
ᱪᱤᱠᱟᱹ ᱛᱮᱵᱚᱱ ᱥᱚᱝᱨᱠᱠᱷᱚᱱᱟ ᱱᱚᱣᱟᱢ ᱞᱟᱹᱭ ᱫᱟᱲᱮᱭᱟᱜᱼᱟ ᱛᱚ ᱵᱟᱠᱷᱟᱱ ᱛᱚ ᱦᱟᱸᱜ
ᱱᱮᱛᱟᱨ ᱢᱟ ᱚᱨᱫᱷᱮᱠ ᱦᱚᱲ ᱜᱮ ᱵᱟᱝᱵᱚᱱ ᱴᱷᱤᱠ ᱪᱤᱠᱟᱹᱭᱟ ᱡᱮ ᱚᱠᱟ ᱠᱚ ᱨᱟᱱ ᱨᱮᱦᱮᱫ ᱠᱟᱱ ᱛᱟᱵᱚᱱᱟ ᱥᱮ ᱪᱮᱫ ᱠᱟᱱᱟ, ᱢᱮᱱᱟᱜᱼᱟ ᱢᱮᱱᱟᱜᱼᱟ ᱦᱳᱭᱛᱚ ᱵᱚᱱ ᱫᱟᱨᱮ ᱠᱚᱵᱚᱱ ᱧᱮᱞ ᱫᱟ ᱚᱱᱟ ᱫᱟᱨᱮ ᱨᱮᱱᱟᱜ ᱨᱮᱦᱮᱫ ᱠᱷᱚᱱ ᱜᱮᱛᱚ ᱨᱟᱱ ᱠᱚᱢᱟ ᱛᱮᱭᱟᱨᱚᱜ ᱠᱟᱱᱟ, ᱟᱵᱚ ᱫᱚ ᱵᱟᱵᱚ ᱵᱟᱲᱟᱭᱟ᱾ ᱠᱟᱨᱚᱱ ᱯᱟᱦᱤᱞ ᱦᱚᱲ ᱫᱚ ᱚᱱᱟ ᱠᱚ ᱱᱤᱭᱟᱹ ᱡᱟᱹᱥᱛᱤ ᱠᱚ ᱪᱚᱨᱪᱟ ᱠᱟᱫᱟ ᱵᱟᱲᱟᱭ ᱛᱟᱦᱮᱱᱟ ᱠᱚ ᱾ ᱦᱤᱛᱚᱜ ᱫᱚ ᱦᱳᱭᱛᱚ ᱵᱟᱵᱚ ᱵᱟᱲᱟᱭᱟ ᱟᱵᱚ ᱫᱚ, ᱦᱤᱛᱚᱜ ᱫᱚ ᱨᱟᱱ ᱵᱤᱥᱟᱹᱥᱤ ᱠᱟᱱᱟ ᱵᱚᱱ ᱾
ᱪᱮᱬᱮ ᱪᱩᱯᱩᱲᱤᱡ ᱠᱚ ᱢᱮᱱᱟᱜ ᱠᱚᱜᱮᱭᱟ?
ᱦᱮᱸ, ᱪᱮᱬᱮ ᱪᱩᱯᱲᱩᱡ ᱟᱨ ᱢᱤᱫᱴᱟᱝ ᱦᱮᱸ, ᱢᱮᱱᱟᱜ ᱠᱚᱣᱟ ᱡᱚᱛᱚ ᱨᱚᱝ ᱠᱤᱱᱛᱩ ᱱᱤᱛᱚᱜ ᱟᱨ ᱢᱮᱫᱴᱟᱝ ᱵᱟᱹᱲᱤᱡ ᱚᱨᱥᱚᱝ ᱯᱟᱲᱟᱣ ᱠᱟᱱ ᱛᱟᱵᱚᱱᱟ, ᱪᱮᱬᱮ ᱪᱤᱯᱲᱩᱡ ᱠᱚ ᱦᱤᱛᱚᱜ ᱠᱚ ᱜᱩᱡᱩᱜ ᱠᱟᱱᱟ ᱵᱟᱲᱟᱭ ᱜᱮᱭᱟᱢ ᱛᱚ!
ᱪᱮᱜ ᱠᱷᱟᱹᱛᱤᱨ ᱠᱚ ᱜᱩᱡᱩᱜ ᱠᱟᱱᱟ ᱱᱚᱣᱟ ᱱᱟᱜ ᱩᱯᱟᱹᱭᱮᱢ ᱞᱮ
ᱱᱚᱣᱟ ᱫᱚ ᱥᱳᱥᱟᱞ ᱢᱤᱰᱤᱭᱟ ᱢᱟᱱᱮ ᱚᱱᱟ ᱡᱟᱦᱟᱸ ᱱᱮᱴᱣᱟᱨᱠ ᱱᱟᱜ ᱯᱨᱚᱵᱞᱮᱢ ᱡᱟᱦᱟᱸ ᱯᱷᱟᱭᱤᱵ ᱡᱤ ᱴᱟᱣᱟᱨ ᱦᱚᱜ ᱱᱚᱣᱟ ᱠᱷᱟᱹᱛᱤᱨ ᱟᱹᱲᱤ ᱟᱢᱫᱟ ᱩᱝᱠᱩ ᱡᱤᱵ ᱠᱚᱠᱚ ᱱᱚᱥᱴᱚᱜ ᱠᱟᱱᱟ, ᱪᱮᱬᱮ ᱠᱚᱠᱚ ᱠᱟᱹᱴᱤᱡ ᱠᱟᱹᱴᱤᱡ
ᱟᱨ ᱧᱮᱞᱚᱜ ᱠᱟᱱᱟ ᱵᱟᱝᱢᱟ ᱡᱟᱦᱟᱸ ᱡᱤᱵᱽᱼᱡᱤᱭᱟᱹᱞᱤ ᱛᱚ ᱵᱤᱨ ᱨᱮᱠᱚ ᱛᱟᱦᱮᱱᱟ ᱵᱤᱨ ᱠᱚᱠᱚ ᱫᱷᱚᱨᱟᱣᱟᱜ ᱠᱟᱱᱟ ᱱᱚᱣᱟ ᱛᱮᱦᱚᱸ ᱟᱨ
ᱦᱮᱸ, ᱚᱱᱟ ᱛᱮᱦᱚᱸ ᱟᱹᱰᱤ ᱨᱚᱠᱚᱢ ᱡᱤᱵᱼᱡᱤᱭᱟᱹᱞᱤ ᱠᱟᱹᱴᱤᱡ ᱠᱟᱹᱴᱤᱡ, ᱵᱤᱨ ᱫᱷᱚᱨᱟᱣ ᱫᱚ ᱮᱠᱪᱩᱭᱮᱞᱤ ᱟᱭᱤᱱ ᱵᱤᱨᱳᱫ ᱠᱟᱱᱟ, ᱠᱤᱱᱛᱩ ᱛᱟᱣ ᱠᱚ ᱫᱷᱚᱨᱟᱣ ᱜᱮᱭᱟ ᱢᱟᱱᱮ ᱠᱟᱹᱴᱤᱡ ᱠᱟᱹᱴᱤᱡ ᱡᱤᱵ ᱟᱹᱰᱤ ᱨᱚ ᱠᱚᱢ ᱡᱟᱦᱟᱸᱭ ᱵᱟᱝ ᱧᱮᱧᱮᱞᱟᱱ ᱡᱤᱵᱽ ᱦᱚᱸᱠᱚ ᱜᱩᱡᱩᱜ ᱠᱟᱱᱟ ᱥᱮ ᱟᱹᱰᱤ ᱠᱤᱪᱷᱩ ᱠᱷᱚᱭ ᱠᱷᱚᱛᱤᱜ ᱠᱟᱱᱟ ᱾
ᱟᱨ ᱱᱚᱣᱟ ᱱᱟᱜ ᱴᱮᱠᱟᱣ ᱫᱟᱨᱟᱱ ᱱᱟᱜ ᱩᱯᱟᱹᱭᱮᱢ ᱞᱮᱭ ᱫᱟᱲᱮᱭᱟᱜᱼᱟ ᱛᱚ ᱪᱤᱠᱟᱹᱛᱮ ᱴᱮᱠᱟᱣ ᱫᱟᱨᱟᱢ ᱠᱚᱣᱟᱵᱚᱱ?
ᱦᱟ, ᱴᱮᱠᱟᱣ ᱫᱟᱨᱟᱢ ᱫᱚ ᱢᱟᱱᱟᱣ ᱠᱟᱛᱮᱜ ᱦᱤᱛᱚᱜ ᱫᱚ ᱵᱟᱠᱚ ᱟᱸᱡᱚᱢ ᱫᱟ ᱦᱤᱛᱚᱜ ᱢᱟᱹᱱᱢᱤ ᱡᱟ ᱵᱷᱟᱜᱮ ᱠᱚ ᱢᱚᱱᱮᱭᱟ ᱚᱱᱟ ᱜᱮᱠᱚ ᱠᱚᱨᱟᱣᱟ ᱾ ᱡᱮᱢᱚᱱ ᱯᱩᱞᱤᱥ ᱛᱚᱨᱚᱯᱷ ᱠᱷᱚᱱ ᱦᱚᱸ ᱱᱟᱣᱟ ᱱᱟᱜ ᱟᱭᱤᱱᱤ ᱵᱮᱵᱚᱥᱛᱷᱟ ᱠᱚᱠᱚ ᱦᱟᱛᱟᱣ ᱠᱟᱫᱟ ᱡᱮ ᱵᱤᱨ ᱠᱚ ᱫᱷᱚᱨᱟᱣ ᱵᱟᱝ ᱜᱟᱱᱚᱜᱼᱟ ᱠᱟᱹᱴᱤᱡ ᱠᱟᱹᱴᱤᱡ ᱡᱤᱵᱽᱡᱤᱭᱟᱹᱞᱤ ᱠᱚᱠᱚ ᱜᱩᱡᱩᱜ ᱠᱟᱱᱟ, ᱠᱤᱱᱛᱩ ᱮᱢᱚᱱ ᱵᱟᱝᱠᱚ ᱟᱸᱡᱚᱢᱮᱫᱟ ᱦᱚᱲ ᱠᱚ, ᱟᱠᱚ ᱞᱮᱠᱟ ᱠᱚ ᱠᱩᱨᱟᱣᱫᱟ ᱾ ᱚᱱᱚᱠᱟ ᱦᱳᱭᱳᱜ ᱠᱟᱱᱟ ᱾
ᱛᱟᱦᱞᱮ ᱟᱵᱚ ᱴᱮᱠᱟᱣ ᱫᱟᱨᱟᱢ ᱞᱟᱹᱜᱤᱫ ᱫᱚ ᱡᱟᱻ ᱯᱚᱨᱮᱥ ᱰᱤᱯᱟᱨ ᱠᱚᱱ ᱠᱷᱚᱱᱟᱜ ᱡᱟ ᱩᱝᱠᱩ ᱴᱮᱠᱟ ᱫᱟᱨᱟᱢ ᱞᱟᱹᱜᱤᱫ ᱫᱚ ᱩᱝᱠᱩ ᱜᱮ ᱟᱵᱚ ᱫᱚ ᱵᱟᱝ ᱠᱟᱱᱟ ᱵᱚᱱ ᱾ ᱥᱮ ᱟᱵᱚ ᱦᱚᱸ ᱠᱟᱱ ᱜᱮᱭᱟᱵᱚᱱ?
ᱟᱵᱚᱻ ᱦᱮᱸ ᱟᱵᱚ ᱦᱚᱸ ᱡᱩᱫᱤ ᱱᱚᱣᱟ ᱵᱚᱱ ᱠᱚᱨᱟᱣᱟ ᱟᱹᱰᱤ ᱜᱮ ᱵᱷᱟᱜᱤᱜᱼᱟ ᱾ ᱠᱟᱨᱚᱱ ᱥᱟᱱᱛᱟᱲ ᱠᱚᱫᱚ ᱠᱷᱩᱵ ᱮᱠᱴᱟ ᱵᱟᱹᱧ ᱧᱮᱞ ᱟᱠᱟᱫ ᱠᱚᱣᱟ ᱡᱮ ᱵᱤᱨ ᱠᱚ ᱱᱚᱝᱠᱟ ᱠᱚ ᱫᱷᱚᱨᱟᱣᱟᱜᱼᱟ, ᱮᱴᱟᱜ ᱮᱴᱟᱜ ᱡᱟᱹᱛ ᱠᱚᱜᱤᱧ ᱧᱮᱞ ᱟᱠᱟᱫ ᱠᱚᱣᱟ ᱟᱞᱮᱥᱮᱫ ᱫᱚ ᱵᱮᱥᱤ ᱾ ᱩᱱᱠᱩ ᱮᱢᱟᱱ ᱮᱢᱟᱱ ᱞᱚᱫᱷᱟ ᱥᱮ ᱮᱴᱟᱜ ᱡᱟᱹᱛᱤ ᱠᱚ ᱚᱱᱠᱟᱱ ᱠᱚᱠᱚ ᱫᱷᱚᱨᱟᱣᱟᱜᱼᱟ, ᱟᱞᱮᱥᱮᱫ ᱫᱚ ᱥᱟᱱᱛᱟᱲ ᱫᱚ ᱠᱷᱩᱵ ᱮᱠᱴᱟ ᱵᱟᱠᱚ ᱫᱷᱚᱨᱟᱣᱟᱜ ᱜᱮᱭᱟ, ᱟᱨ ᱥᱟᱱᱛᱟᱲ ᱫᱚ ᱟᱵᱚ ᱢᱮᱫ ᱴᱟᱝ ᱱᱤᱭᱚᱢ ᱢᱮᱱᱟᱜᱼᱟ ᱥᱮᱸᱫᱽᱨᱟ ᱵᱚᱱ ᱪᱟᱞᱟᱜᱼᱟ ᱾ ᱥᱮᱸᱫᱽᱨᱟ ᱵᱚᱱ ᱪᱟᱞᱟᱜ ᱨᱮᱦᱚᱸ ᱵᱟᱹᱲᱛᱤ ᱡᱤᱵᱽ ᱡᱤᱭᱟᱹᱞᱤ ᱫᱚ ᱵᱟᱝᱵᱚᱱ ᱜᱚᱡ ᱠᱚᱜᱮᱭᱟ ᱟᱵᱚ ᱫᱚ ᱾
ᱛᱚ ᱦᱟᱸᱜ ᱱᱤᱛᱚᱜ ᱛᱚ ᱧᱤᱫᱟᱹ ᱵᱮᱲᱟ ᱫᱤᱭᱮ ᱠᱷᱟᱱ ᱟᱯᱮ ᱫᱚ ᱪᱮᱜᱠᱟ ᱫᱟᱠᱟ ᱜᱮᱯᱮ ᱡᱚᱢ ᱜᱮᱭᱟ ᱯᱮ ᱵᱮᱞᱟ ᱥᱮ ᱡᱟᱦᱟᱱᱟᱜ ᱫᱟᱠᱟ ᱵᱟᱛ ᱠᱟᱛᱮᱜ ᱮᱴᱟᱜ ᱠᱤᱪᱷᱩ
ᱦᱮᱸ ᱟᱞᱮ ᱫᱚ ᱫᱟᱠᱟ ᱜᱮᱞᱮ ᱡᱚᱢ ᱜᱮᱭᱟ ᱾
ᱟᱞᱮ ᱫᱚ ᱦᱟᱸᱜ ᱧᱤᱫᱟᱹ ᱵᱮᱲᱟ ᱦᱟᱸᱜ ᱫᱟᱠᱟ ᱫᱚ ᱵᱟᱞᱮ ᱡᱚᱢ ᱜᱮᱭᱟ ᱨᱩᱴᱤᱞᱮ ᱡᱚᱢ ᱜᱮᱭᱟ ᱟᱨᱚ ᱾
ᱟᱪᱪᱷᱟ ᱟᱪᱪᱷᱟ! ᱫᱟᱠᱟ ᱜᱮᱞᱮ ᱡᱚᱝᱜᱮᱭᱟ ᱾ ᱟᱞᱮᱥᱮᱫ ᱫᱚ ᱵᱟᱨ ᱵᱮᱲᱟ ᱫᱟᱠᱟ ᱠᱚ ᱡᱚᱢᱟ ᱾ ᱞᱟᱦᱟ ᱞᱮᱠᱟ ᱫᱚ ᱯᱮ ᱵᱮᱲᱟ ᱫᱚ ᱵᱟᱠᱚ ᱡᱚᱢᱟ ᱠᱟᱨᱚᱱ ᱞᱟᱦᱟ ᱞᱮᱠᱟ ᱠᱷᱟᱴᱱᱤ ᱠᱚᱦᱚᱸ ᱠᱚᱢ ᱟᱠᱟᱱᱟ ᱥᱮ ᱾
ᱚ ᱟᱞᱮ ᱢᱟᱦᱟᱜ ᱟᱨᱚ ᱵᱟᱨ ᱵᱮᱲᱟ ᱫᱚ ᱫᱟᱠᱟᱞᱮ ᱡᱚᱢ ᱜᱮᱭᱟ ᱱᱤᱛᱚᱜ ᱧᱤᱫᱟᱹ ᱵᱮᱲᱟ ᱢᱟ ᱟᱨᱚ ᱨᱩᱴᱤᱞᱮ ᱡᱚᱢ
ᱵᱟᱝᱟ ᱟᱞᱮᱥᱮᱫ ᱫᱚ ᱵᱟᱨ ᱵᱮᱲᱟ ᱜᱮ ᱫᱟᱠᱟ ᱜᱮ ᱟᱨ ᱛᱤᱠᱤᱱ ᱡᱩᱫᱤ ᱡᱟᱦᱟᱱᱟᱜ ᱥᱮᱛᱟᱜ ᱟᱞᱮ ᱫᱚ ᱥᱮᱛᱟᱜ ᱦᱚᱸ ᱱᱚ ᱵᱟᱡᱮ ᱠᱷᱟᱱᱜᱮ ᱫᱟᱠᱟ ᱡᱚᱢ ᱦᱩᱭᱩᱜ ᱜᱮᱭᱟ, ᱛᱟᱨᱯᱚᱨᱮ ᱛᱤᱠᱤᱱ ᱡᱩᱫᱤ ᱡᱟᱦᱟᱱᱟᱜ ᱱᱟᱥᱛᱟ ᱠᱚ ᱦᱩᱭᱮᱱᱟ ᱵᱷᱟᱹᱜᱤ ᱠᱟᱛᱷᱟ ᱟᱨ ᱵᱟᱝ ᱠᱷᱟᱱ ᱥᱮ ᱟᱭᱩᱵ ᱮᱛᱚᱜ ᱟᱴ ᱵᱟᱡᱮ ᱥᱮᱫ ᱱᱚ ᱵᱟᱡᱮ ᱥᱮᱫ ᱚᱱᱠᱟ ᱜᱮ ᱟᱨᱚ ᱫᱟᱠᱟ
ᱚ ᱟᱪᱪᱷᱟ ᱟᱪᱪᱷᱟ! ᱟᱯᱮ ᱫᱚ ᱛᱟᱦᱚᱞᱮ ᱵᱟᱨ ᱵᱮᱲᱟ ᱜᱮ ᱫᱟᱠᱟ ᱯᱮ ᱡᱚᱢ ᱜᱮᱭᱟ ᱵᱟᱝ!
ᱦᱮᱸ, ᱟᱞᱮ ᱫᱚ ᱵᱟᱨ ᱵᱮᱲᱟ ᱜᱮ ᱫᱟᱠᱟ ᱞᱮ ᱡᱚᱢ ᱜᱮᱭᱟ ᱾